ᱦᱮᱞᱳ᱾ ᱟᱸ ᱞᱟᱹᱭ ᱮᱫᱟᱞᱤᱧ ᱨᱚᱲ ᱟᱸᱡᱚᱢᱚᱜ ᱠᱟᱱ ᱛᱟᱹᱞᱤᱧᱟ?
ᱦᱮᱸ ᱨᱚᱲ ᱫᱚ ᱟᱸᱡᱚᱢᱚᱜ ᱠᱟᱱ ᱛᱟᱹᱵᱮᱱᱟ ᱠᱤᱱᱛᱩ ᱥᱟᱭᱤᱰ ᱥᱮᱱᱟᱜ ᱨᱚᱲ ᱠᱟᱹᱴᱤᱡ ᱟᱸᱡᱚᱢᱚᱜ ᱠᱟᱱᱟ ᱢᱟᱱᱮ ᱪᱮᱜ ᱠᱟ ᱪᱚᱝ ᱟᱸᱡᱚᱢᱚᱜ ᱠᱟᱱᱟ᱾
ᱚ ᱫᱟᱜ ᱮᱫᱟᱭ ᱛᱚ ᱟᱞᱮᱥᱮᱜ ᱫᱚ ᱚᱱᱟᱛᱮ᱾
ᱚ ᱟᱪᱷᱟ ᱟᱪᱷᱟ᱾ ᱪᱷᱟᱢ
ᱛᱟᱞᱦᱮ ᱪᱮᱜ ᱵᱤᱱ ᱪᱤᱠ ᱦᱮᱸ ᱟᱹᱞᱤᱧ ᱫᱚ ᱱᱟᱯᱟᱭ ᱵᱟᱲᱟ ᱜᱮ ᱦᱚᱞᱟ ᱢᱟᱸᱫᱷᱮᱨ ᱠᱟᱹᱴᱤᱡ ᱞᱤᱧ ᱨᱩᱣᱟᱹ ᱵᱟᱲᱟᱜ ᱠᱟᱱ ᱛᱟᱦᱮᱸᱜ ᱟᱫᱚ ᱱᱤᱛᱚᱜ ᱫᱚ ᱨᱟᱱ ᱠᱚ ᱡᱚᱢ ᱠᱟᱛᱚᱜ ᱱᱚᱜᱼᱚᱭ ᱢᱚᱡᱽ ᱜᱮ ᱢᱮᱱᱟᱜ ᱟᱠᱟᱜ ᱞᱤᱧᱟ᱾ ᱟᱹᱵᱤᱱ ᱜᱮ ᱪᱮᱜ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱱᱤᱛᱚᱜ ᱫᱚ᱾
ᱟᱪᱷᱟ ᱵᱷᱟᱜᱮ ᱜᱮ᱾ ᱛᱟᱯᱚᱨ ᱛᱟᱦᱞᱮ ᱫᱟᱜ ᱠᱚ ᱪᱮᱜ ᱞᱮᱠᱟ ᱟᱯᱮ ᱥᱮᱜ?
ᱦᱮᱸ ᱫᱟᱜ ᱦᱩᱭᱩᱜ ᱠᱟᱱ ᱜᱮᱭᱟ ᱫᱟᱜ ᱫᱟᱜ ᱡᱟᱹᱯᱩᱫ ᱫᱤᱱ ᱜᱮ ᱠᱟᱱᱟ ᱛᱚ᱾ ᱫᱟᱜ ᱠᱤ ᱵᱟᱝ ᱡᱚᱨᱚᱜᱼᱟ?
ᱚ ᱟᱨ ᱛᱮᱦᱮᱧ ᱫᱚ ᱵᱩᱻᱨᱩ ᱵᱚᱸᱜᱟ ᱠᱟᱱ ᱫᱚ᱾ ᱛᱟᱦᱚᱞᱮ ᱪᱟᱞᱟᱜ ᱠᱟᱱᱟ ᱯᱮ ᱥᱮ ᱵᱟᱝ?
ᱵᱟᱝ ᱵᱟᱝ ᱟᱞᱮᱭᱟᱜ ᱫᱚ ᱮᱠᱡᱟᱢ ᱪᱟᱞᱟᱜ ᱠᱟᱱᱟ ᱚᱱᱟ ᱠᱷᱟᱹᱛᱤᱨ ᱛᱮ ᱵᱟᱝ ᱪᱟᱞᱟᱜ ᱦᱩᱭᱩᱜ ᱠᱟᱱᱟ᱾ ᱵᱟᱠᱷᱟᱱ ᱫᱚ ᱪᱟᱞᱟᱜ ᱞᱟᱹᱭ ᱦᱩᱭᱩᱜ ᱠᱟᱱ ᱛᱟᱦᱮᱸᱜ ᱜᱮ ᱟᱹᱵᱤᱱ ᱵᱤᱱ ᱪᱟᱞᱟᱜ ᱠᱟᱱᱟ ᱥᱮ ᱪᱮᱫ?
ᱦᱮᱸ ᱪᱟᱞᱟᱜ ᱦᱩᱭᱩᱜ ᱞᱟᱹᱜᱤᱜᱼᱟ᱾ ᱦᱚᱭ ᱛᱚ ᱜᱟᱹᱲᱤ ᱯᱷᱳᱱ ᱦᱩᱭ ᱠᱟᱱᱟ ᱟᱫᱚ ᱦᱚᱸᱜ-ᱚᱭ ᱫᱟᱜ ᱮᱫᱟᱭ ᱦᱟᱸᱜ ᱚᱰᱚᱝᱚᱜ ᱞᱟᱹᱜᱤᱫ ᱟᱞᱮ
ᱟᱪᱪᱷᱟ ᱟᱪᱪᱷᱟ ᱟᱪᱪᱷᱟ ᱦᱳᱭ ᱛᱚ
ᱟᱫᱚ ᱠᱚ ᱞᱟᱹᱭᱟ ᱥᱮ ᱫᱚᱢᱮ ᱞᱮᱸᱡᱮᱫ ᱜᱮᱭᱟ ᱥᱮ ᱵᱩᱨᱩ ᱵᱚᱸᱜᱟ ᱫᱚ ᱛᱟᱲᱟᱢ ᱛᱟᱲᱟᱢ ᱛᱮᱢ ᱞᱮᱸᱡᱮᱫᱚᱜᱼᱟ ᱪᱟᱴᱠᱤ ᱠᱚᱦᱚᱸ ᱛᱚᱯᱟᱜᱚᱜᱼᱟ
ᱦᱳᱭ ᱦᱳᱭ ᱦᱳᱭ ᱦᱳᱭ᱾
ᱦᱳᱭ ᱟᱫᱚ ᱟᱹᱞᱤᱧ ᱫᱚ ᱱᱤᱭᱟᱹ ᱵᱟᱨ ᱜᱮ ᱯᱳᱭᱞᱳ ᱞᱤᱧ ᱪᱟᱞᱟᱜ ᱞᱟᱹᱜᱤᱜᱼᱟ ᱫᱮᱠᱷᱤ ᱟᱫᱚ ᱪᱮᱜ ᱞᱮᱠᱟ ᱦᱟᱸᱜ ᱦᱳᱭ
ᱟᱹᱞᱤᱧ ᱫᱚᱞᱤᱧ ᱟᱹᱞᱤᱧ ᱫᱚᱞᱤᱧ ᱪᱟᱞᱟᱣ ᱟᱠᱟᱱᱟ ᱧᱮᱞ ᱵᱟᱲᱟᱣ ᱠᱟᱜ ᱜᱮᱭᱟᱞᱤᱧ ᱟᱹᱰᱤ ᱡᱳᱨ ᱠᱚ ᱦᱚᱲᱚᱜᱼᱟ ᱦᱚᱲ ᱦᱚᱸ᱾
ᱟᱨ ᱢᱟᱱᱮ ᱟᱹᱰᱤ ᱥᱟᱺᱜᱤᱧ ᱥᱟᱺᱜᱤᱧ ᱠᱷᱚᱱᱟᱜ ᱠᱚ ᱦᱤᱡᱩᱜᱼᱟ ᱵᱟᱝ?
ᱦᱳᱭ ᱦᱳᱭ ᱟᱹᱰᱤ ᱥᱟᱺᱜᱤᱧ ᱠᱷᱚᱱᱟᱜ ᱠᱚ ᱦᱤᱡᱩᱜᱼᱟ᱾
ᱟᱪᱷᱟ ᱵᱷᱟᱹᱜᱤ ᱜᱮᱭᱟᱢ ᱛᱟᱦᱞᱮ ᱪᱟᱴᱠᱤ ᱠᱚ ᱟᱫᱚ ᱛᱚᱯᱟᱟᱜ ᱵᱟᱲᱟ ᱣᱟᱠᱟᱱ ᱛᱟᱵᱤᱱᱟ ᱥᱮ ᱵᱟᱝ?
ᱪᱟᱹᱴᱠᱤ ᱛᱚᱯᱟᱜ ᱫᱷᱟᱹᱵᱤᱡ ᱫᱚ ᱩᱱᱟᱹᱜ ᱫᱚ ᱵᱟᱝ᱾
ᱚ, ᱚ ᱠᱟᱹᱢᱤ ᱞᱮᱸᱡᱮᱫ ᱵᱟᱲᱟ ᱟᱠᱟᱱᱟ
ᱵᱟᱝ ᱵᱟᱝ ᱵᱟᱝ ᱵᱟᱝ ᱟᱹᱞᱤᱧ ᱛᱚᱠᱷᱚᱱ ᱫᱚ ᱠᱟᱹᱴᱤᱡ ᱦᱩᱰᱤᱧ ᱧᱚᱜ ᱜᱮᱞᱤᱧ ᱛᱟᱦᱮᱱᱟ ᱟᱫᱚ ᱪᱮᱛ ᱪᱚᱴ ᱫᱚ ᱵᱟᱞᱤᱧ ᱫᱮᱡ ᱠᱟᱱ ᱛᱟᱦᱮᱸᱫ
ᱪᱚᱴ ᱫᱚ ᱫᱮᱡ ᱫᱚᱨᱠᱟᱨ ᱡᱚᱠᱷᱚᱱ ᱵᱤᱱ ᱪᱟᱞᱟᱜ ᱠᱟᱱᱟ ᱵᱩᱨᱩ ᱵᱚᱸᱜᱟ ᱧᱮᱞ ᱵᱚᱞᱮ
ᱦᱳᱭ ᱦᱳᱭ ᱦᱳᱭ ᱟᱫᱚ ᱠᱟᱹᱴᱤᱡ ᱠᱟᱹᱴᱤᱡ ᱧᱚᱜ ᱜᱮᱞᱤᱧ ᱛᱟᱦᱮᱸ ᱠᱟᱱᱟ ᱥᱮ ᱟᱫᱚ ᱵᱟᱝᱠᱚ ᱫᱮᱡ ᱠᱟᱫ ᱞᱤᱧᱟᱹ ᱩᱱᱫᱚ
ᱟᱪᱪᱷᱟ ᱡᱟᱭᱦᱳᱠ ᱟᱨ ᱱᱮᱛᱟᱨ ᱫᱚᱠᱚ ᱥᱤᱬᱤ ᱠᱚ ᱵᱮᱱᱟᱣ ᱟᱠᱟᱫᱼᱟ ᱥᱮ ᱪᱮᱫ ᱞᱟᱹᱭ ᱫᱟᱠᱚ
ᱚᱱᱟ ᱚᱱᱟ ᱠᱷᱚᱵᱚᱨ ᱫᱚ ᱵᱟᱟᱹᱞᱤᱧ ᱵᱟᱲᱟᱭᱟ ᱟᱹᱞᱤᱧ ᱫᱚ
ᱚ ᱵᱷᱟᱜᱮ ᱜᱮ ᱟᱨ ᱛᱟᱞᱦᱮ ᱮᱴᱟᱜ ᱥᱮᱫ ᱚᱝᱠᱟ ᱫᱟᱬᱟ ᱠᱚ ᱵᱟᱹᱵᱤᱱ ᱪᱟᱞᱟᱣ ᱠᱟᱱᱟ ᱮᱴᱟᱜ ᱡᱮᱢᱚᱱ ᱵᱩᱨᱩ ᱯᱟᱛᱟ ᱛᱟᱨᱯᱚᱨ ᱪᱟᱠᱚᱞᱛᱟᱲᱤ ᱪᱷᱟᱛᱟ ᱛᱟᱨᱯᱚᱨ ᱦᱩᱭᱩᱜ ᱠᱟᱱᱟ ᱳᱭ ᱯᱟᱴᱟᱵᱤᱸᱫᱟᱹ ᱯᱟᱛᱟ ᱚᱱᱟ ᱠᱚᱫᱚᱵᱤᱱ ᱪᱟᱞᱟᱣ ᱠᱟᱱᱟ ᱥᱮ ᱵᱟᱝ
ᱵᱟᱝ ᱩᱱᱟᱹᱜ-ᱴᱟ ᱫᱚ ᱵᱟᱝᱞᱤᱧ ᱧᱮᱞ ᱟᱠᱟᱫᱟ ᱟᱹᱞᱤᱧ ᱫᱚ
ᱟᱪᱪᱷᱟ ᱟᱪᱪᱷᱟ
ᱦᱳᱭ ᱦᱳᱭ ᱦᱳᱭ ᱦᱳᱭ
ᱡᱟᱭᱦᱳᱠ ᱚᱱᱟ ᱦᱚᱸ ᱱᱟᱯᱟᱭ ᱠᱟᱛᱷᱟ ᱯᱟᱲᱦᱟᱜ ᱦᱚᱸ ᱫᱚᱨᱠᱟᱨ ᱦᱮᱸ ᱥᱮ ᱵᱟᱝ ᱱᱚᱣᱟ ᱠᱚᱦᱚᱸ ᱧᱮᱞ ᱢᱟᱱᱮ ᱱᱚᱣᱟ ᱠᱚᱦᱚᱸ ᱫᱚᱨᱠᱟᱨ ᱜᱮ ᱠᱤᱱᱛᱩ ᱯᱩᱭᱞᱳ ᱠᱟᱛᱷᱟ ᱦᱩᱭᱩᱜ ᱠᱟᱱᱟ ᱯᱟᱲᱦᱟᱜ
ᱦᱳᱭ ᱦᱳᱭ ᱦᱳᱭ ᱦᱳᱭ ᱟᱪᱪᱷᱟ ᱛᱟᱦᱞᱮ ᱵᱩᱨᱩ ᱵᱚᱸᱜᱟ ᱵᱮᱱ ᱞᱟᱹᱭ ᱠᱮᱫᱟ ᱦᱮᱸ ᱪᱮ ᱚᱱᱟᱫᱚ ᱪᱮᱫ ᱪᱮᱫ ᱠᱷᱟᱹᱛᱤᱨ ᱪᱮᱫ ᱠᱚᱠᱚ ᱯᱩᱡᱟᱹᱭᱮᱭᱟ ᱠᱟᱹᱴᱤᱡ ᱡᱩᱫᱤ ᱵᱮᱱ ᱞᱟᱹᱭ ᱞᱮᱠᱷᱟᱱ
ᱟᱹᱞᱤᱧ ᱦᱚᱸ ᱩᱱᱟᱹᱜ-ᱴᱟ ᱫᱚ ᱵᱟᱟᱹᱞᱤᱧ ᱵᱟᱲᱟᱭᱟ ᱪᱮᱫ ᱠᱚ ᱞᱟᱹᱭᱟ ᱠᱟᱱᱟᱭᱥᱚᱨ ᱵᱚᱸᱜᱟ ᱥᱮ ᱪᱤᱞᱤ ᱢᱮᱱᱟᱭᱟ ᱢᱮᱫᱴᱮᱱ ᱟᱨᱠᱤ ᱩᱱᱤ ᱜᱮᱠᱚ ᱵᱚᱸᱜᱟᱼ ᱵᱩᱨᱩᱣᱟᱭᱟ ᱚᱸᱰᱮ ᱫᱚ ᱟᱫᱚ ᱛᱮᱦᱮᱧ ᱫᱚ ᱟᱵᱚ ᱦᱚᱲ ᱦᱚᱯᱚᱱ ᱜᱮ ᱥᱩᱫᱷᱩ ᱵᱚᱱ ᱵᱟᱜᱟᱜᱼᱟ ᱦᱚᱞᱟ ᱫᱚ ᱥᱩᱫᱩ ᱫᱤᱠᱩ ᱠᱚ ᱪᱟᱞᱟᱣ ᱞᱮᱱᱟ ᱟᱫᱚ ᱠᱚ ᱞᱟᱹᱭᱟ ᱡᱷᱚᱛᱚ ᱦᱚᱲ ᱨᱮᱱ ᱜᱮᱛᱚ ᱵᱚᱸᱜᱟ ᱠᱟᱱᱟᱭ
ᱦᱮᱸ ᱦᱮᱸ ᱦᱮᱸ ᱦᱮᱸ ᱚᱱᱟ ᱥᱩᱫᱩ ᱚᱸᱰᱮ ᱫᱚ ᱯᱩᱡᱟᱹ ᱜᱮ ᱦᱩᱭᱩᱜᱼᱟ ᱥᱮ ᱚᱱᱟ ᱵᱟᱨᱮᱛᱮ ᱟᱨᱚ ᱠᱤᱪᱷᱩ ᱦᱩᱭᱩᱜ ᱜᱮᱭᱟ
ᱟᱹᱞᱤᱧ ᱡᱟᱦᱟᱸ ᱛᱤᱱᱟᱹᱜ ᱞᱤᱧ ᱵᱟᱲᱟᱭᱟ ᱡᱮ ᱯᱩᱡᱟᱹ ᱜᱮ ᱦᱩᱭᱩᱜ ᱜᱮᱭᱟ ᱟᱫᱚ ᱪᱮᱫ ᱞᱮᱠᱟ ᱩᱱᱟᱹᱜ ᱴᱟ ᱠᱷᱚᱵᱚᱨ ᱫᱚ ᱵᱟᱟᱹᱞᱤᱧ ᱦᱟᱛᱟᱣ ᱠᱟᱫᱟ ᱛᱚᱵᱮ ᱞᱟᱛᱟᱨ ᱨᱮ ᱟᱸᱡᱚᱢ ᱠᱟᱱᱟ ᱡᱮ ᱯᱟᱛᱟ ᱠᱚᱠᱚ ᱮᱱᱮᱡᱼᱟ ᱛᱟᱨᱯᱚᱨ ᱟᱹᱰᱤ ᱠᱤᱪᱷᱩ ᱟᱠᱠᱷᱨᱤᱧᱚᱜᱼᱟ ᱟᱵᱚᱣᱟᱜ ᱦᱚᱲ ᱦᱚᱯᱚᱱᱟᱜ
ᱟᱪᱪᱷᱟ ᱟᱪᱪᱷᱟ ᱟᱪᱪᱷᱟ
ᱛᱟᱯᱚᱨ ᱚᱸ ᱪᱮᱫ ᱪᱮᱫ ᱠᱚ ᱞᱟᱹᱭᱟ ᱟᱵᱚᱣᱟᱜ ᱡᱟᱦᱟᱸ ᱴᱨᱮᱰᱤᱥᱚᱱᱟᱞ ᱞᱩᱜᱽᱲᱤᱡ ᱠᱚ ᱧᱟᱢᱚᱜᱼᱟ ᱡᱟᱦᱟᱸ ᱯᱟᱹᱧᱪᱤ ᱫᱷᱩᱛᱤ ᱯᱟᱹᱧᱪᱤ ᱥᱟᱹᱲᱤ ᱛᱟᱯᱚᱨ ᱢᱟᱨᱟᱜ ᱯᱤᱧᱪᱟᱹᱨ ᱠᱚ
ᱦᱳᱭ ᱦᱳᱭ ᱦᱳᱭ ᱚᱱᱟ ᱠᱚᱫᱚ ᱧᱟᱢᱚᱜ ᱜᱮᱭᱟ ᱛᱚ ᱡᱮᱦᱮᱛᱩ ᱱᱚᱣᱟ ᱫᱚ ᱦᱚᱲᱟᱜ ᱠᱟᱱᱟ ᱥᱚᱝᱥᱠᱨᱤᱛᱤ ᱢᱚᱫᱽᱫᱷᱮᱢ ᱯᱟᱲᱟᱜ ᱠᱟᱱᱟ ᱛᱟᱞᱦᱮ ᱚᱱᱟ ᱠᱚᱫᱚ ᱟᱵᱚᱣᱟᱜ ᱫᱚ ᱧᱟᱢᱚᱜ ᱜᱮᱭᱟ ᱥᱮ
ᱦᱩᱸ ᱦᱩᱸ ᱛᱟᱯᱚᱨ ᱡᱮᱢᱚᱱ ᱵᱷᱟᱜᱮ ᱵᱷᱟᱜᱮ ᱯᱩᱛᱷᱤ ᱠᱚ ᱟᱜᱩᱭᱟ ᱟᱵᱚ ᱦᱚᱸ ᱥᱟᱱᱛᱟᱲ ᱯᱩᱛᱷᱤ᱾ ᱛᱚ ᱚᱸᱰᱮ ᱫᱚ ᱧᱟᱢᱟᱵᱤᱱ ᱢᱟᱱᱮ ᱮᱴᱟᱜ ᱨᱮᱫᱚ ᱦᱚᱭᱛᱳ ᱩᱱᱟᱹᱜ ᱫᱚ ᱵᱟᱝ ᱛᱟᱦᱮᱱᱟ ᱯᱟᱸᱡᱟ ᱠᱟᱛᱮᱫ ᱦᱚᱸ ᱵᱵᱤᱱ ᱧᱟᱢᱟᱼᱟ ᱟᱨ ᱚᱸᱰᱮ ᱫᱚ ᱟᱹᱰᱤᱜᱟᱱ ᱫᱚᱠᱟᱱ ᱠᱚ ᱟᱹᱜᱩᱭᱟᱛᱚ ᱟᱫᱚ ᱚᱸᱰᱮ ᱫᱚ
ᱫᱚᱠᱟᱱ ᱠᱚ ᱟᱹᱜᱩᱭᱟ, ᱦᱟᱭ, ᱦᱳᱭ ᱦᱳᱭ ᱦᱳᱭ, ᱦᱳᱭ ᱦᱳᱭ ᱛᱚ
ᱛᱟᱞᱦᱮ ᱪᱟᱥ ᱠᱟᱹᱢᱤ ᱫᱚ ᱛᱤᱱᱟᱹᱜ ᱥᱟᱺᱜᱤᱧ ᱠᱮᱫᱟ ᱯᱮ
ᱪᱟᱥ ᱪᱟᱥ ᱠᱟᱹᱢᱤ ᱫᱚ ᱟᱣᱨᱤ ᱟᱨᱟᱢᱵᱚ ᱦᱩᱭᱩᱜᱼᱟ ᱪᱟᱨᱟ ᱠᱚᱜᱮ ᱟᱹᱣᱨᱤ ᱦᱟᱨᱟᱜᱼᱟ
ᱚ
ᱟᱯᱮᱥᱮᱫ ᱟᱯᱮ ᱫᱚ ᱛᱤᱱᱟᱹᱜ ᱴᱟ ᱯᱮ ᱞᱟᱦᱟ ᱠᱮᱫᱟ
ᱠᱤ ᱞᱟᱦᱟ ᱫᱚ ᱟᱣᱨᱤ‌ ᱞᱮ ᱞᱟᱦᱟᱭᱟ ᱛᱮᱦᱮᱧ ᱠᱟᱹᱴᱤᱡ ᱫᱟᱜ ᱧᱚᱜ ᱠᱮᱫᱟᱭ ᱛᱚ ᱛᱟᱯᱚᱨ ᱫᱮᱠᱷᱤ ᱟᱫᱚ᱾
ᱟᱪᱪᱷᱟ ᱟᱪᱪᱷᱟ ᱟᱪᱷᱟ ᱟᱪᱷᱟ ᱪᱷᱟ
ᱦᱩᱸ᱾
ᱦᱳᱭ᱾
ᱛᱟᱞᱦᱮ ᱟᱯᱮ ᱥᱮᱫ ᱵᱤᱨ ᱫᱤᱥᱚᱢ ᱠᱟᱱᱟ ᱯᱮ ᱥᱮ ᱵᱟᱝ?
ᱦᱮᱸ ᱟᱞᱮ ᱫᱚ ᱵᱤᱨ ᱫᱤᱥᱚᱢ ᱠᱟᱱ ᱜᱤᱭᱟ ᱞᱮ᱾
ᱟᱪᱪᱷᱟ ᱛᱟᱦᱚᱞᱮ ᱯᱩᱴᱠᱟᱹ ᱠᱚᱠᱚ ᱧᱟᱢᱚᱜ ᱠᱟᱱᱟ ᱥᱮ ᱵᱟᱝ ᱯᱩᱴᱠᱟᱹ ᱛᱟᱯ
ᱮᱠ ᱫᱚᱢᱮ ᱫᱚᱢᱮ ᱠᱷᱟᱪᱮ ᱛᱤᱱᱟᱹᱜ ᱵᱤᱱ ᱡᱚᱢᱟ
ᱚ ᱟᱪᱪᱷᱟ ᱢᱚᱡᱽ ᱜᱮ ᱪᱮᱫ ᱛᱮᱯᱮ ᱢᱟᱱᱮ ᱯᱩᱴᱠᱟᱹ ᱫᱚ ᱪᱮᱫ ᱛᱮ ᱯᱮ ᱟᱹᱜᱩ ᱭᱮᱜ ᱠᱚᱣᱟ
ᱪᱮᱫ
ᱢᱟᱱᱮ ᱯᱷᱩᱴᱠᱟᱹ ᱫᱚ ᱪᱮᱫ ᱛᱮᱯᱮ ᱚ ᱢᱟᱱᱮ ᱦᱟᱞᱟᱝ ᱠᱚᱣᱟ ᱪᱮᱫ ᱞᱮᱠᱟ ᱟᱨ ᱠᱤ ᱟᱹᱵᱤᱱ ᱡᱩᱫᱤ ᱠᱟᱹᱴᱤᱡ ᱵᱤᱱ ᱞᱟᱹᱭ ᱟᱞᱤᱧᱟ
ᱯᱩᱴᱠᱟᱹ ᱫᱚ ᱟᱫᱚ ᱠᱟᱹᱴᱤᱡ ᱠᱚ ᱧᱮᱧ ᱧᱟᱢᱚᱜ-ᱟ ᱩᱱᱠᱩ ᱦᱚᱸ ᱚᱸᱰᱮ ᱵᱟᱞᱤ ᱨᱮᱠᱚ ᱵᱟᱹᱞᱤ ᱨᱮ ᱠᱚᱨᱮ ᱠᱚ ᱛᱟᱦᱮᱱ ᱜᱮᱭᱟ
ᱟᱪᱪᱷᱟ ᱟᱪᱪᱷᱟ ᱡᱟᱭᱦᱳᱠ ᱟᱹᱰᱤ ᱱᱟᱯᱟᱭ
ᱦᱚᱭ ᱦᱚᱭ ᱦᱚᱭ ᱪᱮᱫᱟᱜ ᱟᱯᱮ ᱟᱯᱮ ᱫᱚ ᱟᱯᱮ ᱥᱮᱫ ᱫᱚ ᱵᱟᱝ ᱠᱚ ᱦᱳᱭᱳᱜ ᱜᱮᱭᱟ ᱵᱟᱱᱩᱜ ᱠᱚᱛᱮ ‌ᱥᱮ
ᱵᱟ ᱵᱟᱝ ᱵᱟᱝ ᱟᱞᱮ ᱥᱮᱫ ᱫᱚ ᱯᱩᱴᱠᱟᱹᱢ ᱟᱞᱮ ᱥᱮᱫ ᱫᱚ ᱱᱚᱜ-ᱚᱭ ᱡᱮᱢᱚᱱ ᱱᱚᱜ-ᱚᱚᱭ ᱫᱟᱜ ᱠᱚ ᱱᱤᱛ ᱞᱚᱥᱚᱫ ᱦᱩᱭᱩᱜ-ᱟ ᱠᱷᱮᱛ ᱠᱚᱨᱮ ᱟᱫᱚ ᱱᱤᱛᱚᱜ ᱫᱚ ᱴᱩᱠᱩᱡ ᱞᱮᱠᱟᱱ ᱜᱚᱝᱜᱷᱟ ᱠᱚ ᱧᱟᱢᱚᱜ-ᱟ ᱥᱮᱸᱬᱟ ᱥᱮᱸᱬᱟ ᱜᱚᱝᱜᱷᱟ
ᱚ ᱟᱯᱮ ᱥᱮᱫ ᱫᱚᱠᱚ ᱧᱟᱢᱚᱜ ᱜᱮᱭᱟ ᱵᱟᱝ
ᱦᱮᱸ ᱮᱠᱫᱚᱢ ᱟᱞᱮ ᱥᱮᱫ ᱠᱟᱴᱠᱚᱢ ᱦᱚᱸᱠᱚ ᱧᱟᱢᱚᱜ-ᱟ
ᱟᱵᱮᱱ ᱞᱟᱹᱭ ᱞᱟᱦᱟ ᱛᱩᱞᱚᱱᱟ ᱫᱚ ᱠᱟᱹᱴᱤᱡ ᱱᱤᱛᱚᱜ ᱫᱚᱠᱚ ᱠᱚᱢ
ᱦᱮᱸ ᱚᱱᱟ ᱫᱚ ᱚᱱᱮ ᱟᱫᱚ ᱟᱵᱚᱣᱟᱜ ᱜᱮ ᱫᱳᱥ ᱨᱟᱥᱟᱭᱱᱤᱠ ᱥᱟᱨ ᱠᱚ ᱮᱢ ᱮᱢ ᱛᱮ ᱟᱫᱚ
ᱦᱳᱭ ᱦᱳᱭ ᱦᱳᱭ ᱨᱟᱥᱟᱭᱱᱤᱠ ᱥᱟᱨ ᱮᱛᱚ ᱯᱚᱨᱤᱢᱟᱱᱮ ᱵᱮᱵᱚᱦᱟᱨᱚᱜ ᱠᱟᱱᱟ ᱚ ᱚᱱᱟ ᱠᱷᱟᱹᱛᱤᱨ ᱛᱮ ᱜᱮ ᱠᱚ ᱠᱚᱢ ᱩᱛᱟᱹᱨ ᱠᱟᱱᱟ
ᱮᱠᱫᱚᱢ ᱠᱚᱢ ᱪᱟᱵᱟᱣ ᱠᱟᱱᱟ ᱠᱚ ᱵᱟᱠᱷᱟᱱ ᱢᱱᱟᱮ ᱥᱮ ᱥᱟᱹᱨᱤ ᱜᱮ ᱡᱟᱦᱟᱸ ᱤᱭᱟᱹ ᱠᱚ ᱧᱟᱢᱚᱜ ᱛᱮᱦᱮᱸᱜ ᱜᱚᱝᱜᱷᱦᱟᱼᱼ ᱛᱟᱯᱚᱨ ᱦᱟᱠᱩ ᱠᱟᱴᱠᱚᱢ᱾
ᱦᱳᱭ ᱦᱳᱭ ᱦᱳᱭ
ᱟᱹᱞᱤᱧ ᱦᱚᱸ ᱠᱟᱹᱴᱤᱡ ᱞᱤᱧ ᱫᱤᱥᱤᱭᱟ ᱢᱟᱱᱮ ᱡᱚᱠᱷᱚᱱ ᱟᱲᱜᱚᱢ ᱦᱩᱭᱩᱜ ᱛᱮᱦᱮᱸᱜ ᱟᱲᱜᱚᱢ ᱛᱟᱭᱚᱢ ᱛᱟᱭᱚᱢ ᱛᱟᱲᱟᱢ ᱦᱩᱭᱩᱜ ᱛᱟᱦᱮᱸᱫ ᱟᱫᱚᱼᱼ ᱜᱚᱝᱜᱷᱦᱟ ᱠᱚ ᱧᱟᱢᱚᱜ ᱛᱮᱦᱮᱸᱜ᱾
ᱜᱚᱝᱜᱷᱟ ᱜᱚᱝᱜᱷᱟ ᱟᱨ ᱦᱟᱠᱩ ᱦᱚᱸᱛᱚ ᱛᱤᱱᱟᱹᱜ ᱠᱚ ᱧᱟᱢᱚᱜ ᱛᱮᱦᱮᱸᱜ ᱦᱟᱠᱩ ᱦᱚᱸ ᱠᱚ ᱰᱟᱹᱨ ᱜᱮᱠᱚ ᱧᱟᱢᱚᱜ ᱛᱮᱦᱮᱸᱜ ᱥᱮ᱾
ᱦᱮᱸ ᱮᱠᱫᱚᱢ
ᱦᱳᱭ
ᱛᱟᱦᱟᱞᱮ ᱟᱯᱮ ᱥᱮᱫ ᱫᱚ ᱫᱟᱜ ᱫᱟᱭ ᱥᱮ ᱵᱟᱝ
ᱫᱟᱜ ᱮ ᱫᱤᱱᱟᱹᱢ ᱜᱮ ᱫᱟᱜ-ᱟᱫ ᱞᱮ ᱠᱟᱱᱟᱭ
ᱟᱪᱪᱷᱟ ᱢᱚᱸᱡᱽ ᱜᱮ ᱱᱩᱶᱟ ᱫᱚ ᱟᱰᱤ ᱢᱚᱸᱡᱽ ᱫᱤᱱᱟᱹᱢ ᱫᱟᱜ ᱟᱯᱮ ᱛᱟᱦᱚᱞᱮ ᱪᱟᱥ ᱠᱟᱹᱢᱤ ᱫᱚ ᱡᱟᱹᱱᱤᱡ ᱯᱮ ᱞᱟᱦᱟ ᱜᱚᱫ ᱠᱟᱫᱟ ᱥᱮ ᱵᱟᱝ ᱫᱚ ᱞᱟᱹᱭ ᱫᱚᱱ ᱫᱤᱱᱟᱹᱢ ᱮ ᱫᱟᱜ ᱫᱟᱭ
ᱫᱟᱜ ᱫᱟᱜ ᱫᱚ ᱫᱟᱜ ᱠᱟᱛᱮᱜ ᱜᱮ ᱦᱩᱭᱩᱜ-ᱟ ᱫᱟᱜ ᱠᱟᱛᱮᱫ ᱫᱚ ᱪᱟᱨᱟ ᱜᱮ ᱟᱥᱚᱞᱟᱜ ᱡᱩᱫᱤ ᱵᱟᱝ ᱦᱩᱭᱩᱜ ᱠᱷᱟᱱ
ᱦᱮᱸ
ᱟᱹᱣᱨᱤ ᱦᱟᱨᱟᱜᱼᱟ ᱚᱱᱟ ᱫᱚ ᱠᱟᱹᱴᱤᱡ ᱧᱚᱜ ᱜᱮᱭᱟ
ᱦᱮᱸ ᱦᱮᱸ
ᱦᱩᱸ
ᱛᱟᱞᱦᱮ ᱟᱯᱮ ᱥᱮᱫ ᱦᱟᱠᱩ ᱪᱮᱫ ᱵᱮᱱ ᱞᱟᱹᱭᱫᱟ?
ᱞᱟᱹᱭᱫᱟᱹᱧ ᱪᱮᱫ ᱠᱚᱵᱮᱱ ᱪᱤᱠᱟᱹ ᱵᱟᱲᱟᱭ ᱫᱟ ᱱᱤᱭᱟᱹ ᱜᱷᱟᱹᱲᱤᱡ ᱠᱩᱫᱚ?
ᱱᱤᱭᱟᱹ ᱜᱷᱟᱹᱲᱤᱡ ᱫᱚ ᱦᱚᱸᱜ-ᱚᱭ ᱚᱲᱟᱜ ᱨᱮᱜᱮᱞᱤᱧ ᱫᱩᱲᱩᱵ ᱠᱟᱱᱟ ᱟᱫᱚ ᱫᱟᱜ ᱫᱟᱭ ᱛᱚ ᱵᱷᱤᱛᱟᱹ ᱞᱟᱜ ᱠᱟᱹᱴᱤᱡ ᱞᱤᱧ ᱪᱟᱞᱟᱣ ᱠᱚᱜ-ᱟ ᱟᱫᱚ ᱦᱟᱯᱮ ᱫᱟᱜ ᱵᱟᱭ ᱵᱚᱱᱫᱚ ᱞᱮᱠᱷᱟᱱ ᱫᱚ ᱵᱟᱞᱤᱧ ᱪᱟᱞᱟᱣ ᱫᱟᱲᱮᱭᱟᱜ ᱠᱟᱱᱟ᱾ ᱢᱩᱱᱤᱥ ᱠᱩᱞᱤᱧ ᱞᱟᱜᱟᱣ ᱦᱚᱴᱚ ᱠᱟᱜ ᱠᱚᱣᱟ ᱚᱸᱰᱮ᱾
ᱚ ᱚ ᱚ ᱚ
ᱦᱮᱸ
ᱦᱳᱭ ᱱᱟᱯᱟᱭ ᱜᱮ
ᱦᱮᱸ ᱱᱟᱯᱟᱭ ᱜᱮ ᱛᱟᱯᱚᱨ ᱥᱮ ᱥᱮᱛᱟᱨᱮ ᱱᱟᱦᱮᱞ ᱛᱮᱜᱮᱞᱤᱧ ᱥᱤ ᱦᱚᱴᱚ ᱠᱮᱫᱟ ᱢᱟᱱᱮ ᱞᱚᱥᱚᱫ ᱦᱚᱴᱚ ᱠᱮᱫᱟᱞᱤᱧ ᱜᱚᱴᱟ ᱠᱷᱮᱛ ᱳᱭ ᱢᱟᱱᱮ ᱛᱮᱦᱮᱧ ᱢᱚᱱᱮᱭᱮᱫᱟᱞᱮ ᱪᱟᱵᱟᱭᱟᱞᱮ ᱟᱨᱠᱤ
ᱟᱪᱷᱟ ᱟᱪᱷᱟ ᱟᱪᱷᱟ ᱟᱪᱷᱟ ᱦᱳᱭ ᱟᱹᱰᱤ ᱟᱹᱰᱤ ᱞᱚᱜᱚᱱ ᱟᱹᱰᱤ ᱞᱚᱜᱚᱱ ᱱᱚᱜᱼᱚᱭ ᱦᱮᱸ
ᱪᱮᱫ ᱵᱤᱱ ᱞᱮᱭᱫᱟ
ᱟᱞᱮ ᱫᱚ ᱤᱭᱟᱹ ᱴᱟᱠᱴᱟᱨ ᱛᱮ ᱴᱟᱠᱴᱟᱨ ᱛᱮ ᱞᱟᱦᱟ ᱛᱮᱫᱚ ᱠᱟᱹᱴᱤᱡ ᱵᱮᱵᱚᱦᱟᱨ ᱦᱩᱭᱩᱜ ᱠᱟᱱ ᱛᱟᱦᱮᱸᱫ ᱥᱤ ᱠᱚ ᱟᱫᱚ ᱱᱤᱛᱚᱜ ᱫᱚ ᱥᱤ ᱫᱚ ᱩᱱᱟᱹᱜᱴᱟᱜ ᱫᱚ ᱵᱟᱝ ᱵᱮᱵᱚᱦᱟᱨᱚᱜ ᱠᱟᱱᱟ ᱴᱟᱠᱴᱟᱨ ᱜᱮ ᱥᱮ ᱵᱮᱵᱚᱦᱟᱨᱚᱜ ᱠᱟᱱᱟ
ᱟᱪᱪᱷᱟ ᱡᱟᱭᱦᱳᱠ ᱚᱱᱟ ᱦᱚᱸ ᱵᱷᱟᱜᱮ ᱠᱟᱛᱷᱟ ᱥᱮ ᱪᱮᱫ ᱞᱮᱠᱟ ᱠᱚ ᱦᱟᱛᱟᱣ ᱮᱟ ᱯᱚᱭᱥᱟ ᱱᱮᱛᱟᱨ ᱴᱟᱠᱴᱟᱨ ᱛᱮᱫᱚ
ᱰᱟᱠᱛᱟᱨ ᱠᱤᱡᱟᱱᱤ ᱩᱱᱟᱹᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱠᱤᱱᱛᱩ ᱟᱞᱤᱧ ᱫᱚ ᱩᱱᱟᱹᱜ ᱫᱚ ᱵᱟᱹᱞᱤᱧ ᱵᱟᱲᱟᱭᱟᱛᱚ
ᱦᱩᱸ
ᱚ ᱜᱷᱚᱱᱴᱟ ᱨᱮ ᱛᱤᱱᱟᱹᱜ ᱠᱟᱛᱮ ᱠᱚ ᱦᱟᱚᱛᱟᱣ ᱵᱟᱞᱤᱧ ᱵᱟᱲᱟᱭᱟ ᱢᱤᱱᱤᱴ ᱨᱮ ᱪᱮᱫᱠᱟ ᱠᱚ ᱦᱟᱛᱟᱣᱟ ᱚᱱᱟᱞᱤᱧ ᱫᱚ ᱚᱱᱟ ᱠᱷᱮᱛ ᱚᱱᱟ ᱠᱚ ᱥᱚᱢᱚᱱᱫᱷᱮ ᱫᱚ ᱵᱟᱹᱞᱤᱧ ᱵᱟᱲᱟᱭᱟ ᱩᱱᱟᱹᱜ-ᱴᱟ ᱫᱚ
ᱴᱷᱤᱠᱱᱟ ᱛᱚ
ᱦᱮᱸ ᱦᱮᱸ ᱦᱮᱸ
ᱛᱟᱞᱦᱮ ᱟᱨ ᱠᱷᱚᱵᱚᱨ ᱠᱚ ᱞᱟᱹᱭ ᱵᱤᱱ ᱟᱯᱮ ᱥᱮᱱᱟᱜ ᱚᱝᱠᱟ ᱡᱟᱦᱟᱸ ᱵᱷᱟᱜᱮ ᱡᱤᱱᱤᱥ
ᱵᱷᱟᱜᱤ ᱡᱤᱱᱤᱥ ᱫᱚ ᱟᱫᱚ ᱪᱮᱫ ᱞᱤᱧ ᱞᱟᱹᱭᱟ ᱴᱟᱠᱴᱟᱨ ᱠᱚ ᱵᱮᱵᱚᱦᱟᱨ ᱠᱟᱛᱮᱫ ᱠᱤᱪᱷᱩ ᱠᱤᱪᱷᱩ ᱦᱚᱲᱟᱜ ᱫᱚ ᱵᱷᱟᱜᱮ ᱥᱩᱵᱤᱫᱷᱟᱜ ᱠᱟᱱᱟ ᱠᱤᱪᱷᱩ ᱠᱤᱪᱷᱩ ᱦᱚᱲᱟᱜ ᱫᱚ ᱵᱟᱝ ᱥᱩᱵᱤᱫᱷᱟᱜ ᱠᱟᱱᱟ ᱟᱹᱰᱤ ᱠᱟᱴᱟᱜ ᱜᱮ ᱡᱟᱦᱟᱸᱭᱟᱜ ᱠᱟᱹᱴᱤᱡ ᱴᱟᱠᱟ ᱯᱚᱭᱥᱟ ᱠᱚ ᱵᱟᱹᱱᱩᱜ ᱛᱟᱭᱟ ᱩᱱᱤ ᱫᱚ ᱠᱟᱹᱴᱤᱡ ᱠᱚᱥᱴᱚ ᱜᱮ ᱦᱩᱭᱩᱜᱭ ᱠᱟᱱ ᱛᱟᱭᱟ ᱟᱨ ᱡᱟᱦᱟᱸᱭ ᱴᱟᱠᱟ ᱯᱚᱭᱥᱟ ᱢᱮᱱᱟᱜ ᱛᱟᱠᱚᱣᱟ ᱩᱝᱠᱩ ᱫᱚ ᱴᱷᱤᱠ ᱜᱮ, ᱚᱱᱟ ᱥᱟᱶᱛᱮ ᱵᱟᱭᱩ ᱫᱩᱥᱚᱱ ᱦᱚᱸ ᱦᱩᱭᱩᱜ ᱠᱟᱱᱟ ᱥᱮ
ᱦᱮᱸ ᱦᱮᱸ ᱵᱟᱭᱩ ᱫᱤᱥᱚᱱ ᱫᱚ ᱦᱩᱭᱩᱜ ᱠᱟᱱ ᱜᱮᱭᱟ ᱚᱱᱟ ᱫᱚ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱟᱜᱼᱟ
ᱵᱟᱭᱩ ᱫᱩᱥᱚᱱ ᱦᱩᱭᱩᱜ ᱠᱟᱱᱟ ᱟᱨ ᱫᱤᱱ ᱫᱤᱱ ᱛᱮ ᱮᱛᱚ ᱵᱟᱭᱩ ᱫᱩᱥᱚᱱ ᱡᱚᱞ ᱵᱟᱭᱩ ᱪᱮᱫ ᱪᱮᱫ ᱵᱮᱤᱱ ᱞᱟᱹᱭ ᱠᱮᱫᱟ
ᱦᱚᱸᱜ-ᱚᱭ ᱡᱟᱦᱟᱸ ᱠᱷᱟᱹᱛᱤᱨ ᱛᱮ ᱴᱷᱤᱠ-ᱴᱷᱟᱠ ᱥᱮᱨᱢᱟ ᱡᱟᱹᱲᱤ ᱫᱟᱜ ᱠᱚ ᱵᱟᱝ ᱦᱩᱭᱩᱜ ᱠᱟᱱᱟ ᱵᱟᱝ
ᱦᱳᱭ ᱦᱳᱭ ᱦᱳᱭ ᱦᱳᱭ ᱚᱱᱟ ᱠᱚ ᱠᱷᱟᱛᱤᱨ ᱟᱵᱚ ᱟᱵᱚᱣᱟᱜ ᱠᱷᱟᱹᱛᱤᱨ ᱛᱮᱠᱚ ᱛᱚ ᱚᱱᱟ ᱠᱚᱫᱚ ᱦᱩᱭᱩᱜ ᱠᱟᱱᱟ ᱵᱟᱭᱩ ᱫᱩᱥᱚᱱ ᱡᱚᱞ ᱫᱩᱥᱚᱱ ᱥᱚᱵᱫᱚ ᱫᱩᱥᱚᱱ ᱟᱹᱰᱤ ᱜᱟᱱ ᱜᱮ ᱦᱩᱭᱩᱜ ᱠᱟᱱ ᱱᱤᱛᱚᱜ ᱫᱚ ᱞᱟᱦᱟᱛᱮ ᱱᱮᱛᱟᱨ ᱫᱚ ᱟᱹᱰᱤ ᱜᱟᱱ ᱜᱮ ᱦᱩᱭᱩᱜ ᱠᱟᱱᱟ
ᱦᱩᱸ
ᱦᱳᱭ
ᱟᱪᱪᱷᱟ ᱵᱷᱟᱜᱮ ᱜᱮ
ᱦᱳ ᱞᱟᱦᱟ ᱜᱮ ᱠᱤᱱᱛᱩ ᱵᱷᱟᱜᱤ ᱛᱟᱦᱮᱸ ᱚᱱᱟ ᱡᱟᱦᱟᱸ ᱥᱤ ᱛᱟᱦᱮᱸᱜ ᱠᱚ ᱵᱟᱵᱟ ᱛᱟᱠᱚ
ᱦᱩᱸ
ᱦᱮᱸ ᱚᱱᱟᱜᱮ ᱠᱤᱱᱛᱩ ᱵᱷᱟᱜᱤ ᱛᱟᱦᱮᱸ ᱠᱟᱱᱟ
ᱟᱪᱪᱷᱟ ᱚᱱᱟ ᱦᱚᱸ ᱵᱷᱟᱜᱤ ᱜᱮ ᱥᱟᱹᱨᱤ ᱜᱮ ᱛᱚᱠᱷᱚᱱ ᱥᱤ ᱮᱠᱫᱚᱢ
ᱦᱳᱭ ᱟᱫᱚ ᱱᱤᱛᱚᱜ ᱛᱚ ᱟᱫᱷᱩᱱᱤᱠ ᱛᱚ ᱟᱫᱷᱩᱱᱤᱠᱚᱜ ᱠᱟᱱᱟ ᱛᱚ ᱢᱟᱱᱮ ᱟᱫᱚ ᱡᱚᱛᱚ ᱴᱟᱜ ᱜᱮ ᱯᱚᱨᱤᱵᱚᱨᱛᱚᱱ ᱪᱟᱞᱟᱜ ᱠᱟᱱᱟ ᱡᱚᱛᱚ ᱠᱤᱪᱷᱩ ᱪᱤᱠ ᱪᱮ ᱪᱮᱱᱧ ᱤᱫᱤᱜ ᱠᱟᱱᱟ ᱥᱮ
ᱱᱤᱛᱳᱜ ᱫᱚ ᱚᱱᱠᱟ ᱜᱮ ᱡᱩᱜᱽ ᱢᱤᱫ ᱥᱟᱛᱮᱜ ᱛᱟᱞ ᱢᱤᱞᱟᱹᱣ ᱦᱩᱭᱩᱜᱼᱟ ᱛᱚ
ᱦᱳᱭ ᱦᱳᱭ ᱡᱩᱜᱽ ᱥᱟᱛᱮᱜ ᱛᱟᱞ ᱢᱤᱞᱮ ᱦᱩᱭᱩᱜᱼᱟ
ᱦᱩᱸ
ᱦᱩᱸ
ᱛᱟᱦᱚᱞᱮ ᱟᱵᱤᱱ ᱰᱟᱸᱝᱨᱟ ᱜᱟᱹᱰᱤ ᱠᱚᱫᱚ ᱵᱤᱱ ᱧᱮᱞ ᱠᱟᱫᱟ ᱥᱮ ᱵᱟᱝ ᱰᱟᱸᱝᱨᱟ ᱜᱟᱹᱰᱤ ᱠᱟᱰᱟ ᱜᱟᱹᱰᱤ ᱠᱚ
ᱦᱳᱭ ᱧᱮᱞ ᱫᱚᱞᱤᱧ ᱧᱮᱞ ᱠᱟᱫᱟ ᱠᱤᱱᱛᱩ ᱚᱱᱟ ᱨᱮᱱᱟᱜ ᱚᱱᱟ ᱨᱮᱱᱟᱜ ᱵᱮᱵᱚᱦᱟᱨ ᱫᱚ ᱵᱟᱹᱞᱤᱧ ᱵᱟᱹᱞᱤᱧ ᱧᱟᱢ ᱠᱟᱫᱟ ᱳᱭ ᱧᱮᱞ ᱟᱹᱛᱩ ᱠᱚᱨᱮᱜ ᱛᱟᱸᱦᱮᱱ ᱛᱟᱦᱮᱸᱜ ᱛᱤᱸᱜᱩ ᱠᱟᱜ ᱤᱱᱟᱹ ᱜᱮᱞᱤᱧ ᱧᱮᱞ ᱠᱟᱫᱟ
ᱟᱹᱞᱤᱧ ᱫᱚ ᱡᱮᱢᱚᱱ ᱱᱤᱛᱚᱜ ᱯᱚᱨᱡᱚᱱᱛᱚ ᱴᱮᱠᱴᱚᱨ ᱫᱚ ᱟᱣᱨᱤ ᱞᱤᱧ ᱵᱮᱵᱚᱦᱟᱨᱟ ᱱᱚᱜᱼᱚᱭ ᱰᱟᱝᱨᱟ ᱢᱮᱱᱟᱜ ᱠᱤᱱᱟ ᱵᱟᱨ ᱡᱚᱲ ᱠᱟᱲᱟ ᱢᱮᱱᱟᱜ ᱠᱤᱱᱟ ᱵᱟᱨ ᱡᱚᱲ ᱛᱟᱦᱞᱮ ᱟᱵᱟᱨ ᱰᱟᱝᱨᱟ ᱜᱟᱹᱲᱤ ᱦᱚᱸ ᱵᱟᱨᱭᱟ ᱢᱮᱱᱟᱜᱼᱟ ᱟᱨ ᱠᱟᱲᱟ ᱜᱟᱹᱲᱤ ᱦᱚᱸ ᱵᱟᱨᱭᱟ ᱚᱱᱟ ᱛᱮᱜᱮ ᱦᱩᱲᱩ ᱠᱚᱫᱚ ᱥᱟᱜᱟᱲ ᱦᱩᱭᱩᱜᱼᱟ ᱟᱞᱮ ᱥᱮᱫ ᱫᱚ ᱴᱮᱠᱴᱟᱨ ᱫᱚ ᱵᱟᱝ
ᱟᱹᱰᱤ ᱟᱹᱰᱤ ᱢᱚᱸᱡᱽ ᱟᱹᱰᱤ ᱢᱚᱸᱡᱽ ᱱᱚᱣᱟᱜᱮ ᱵᱷᱟᱜᱮ
ᱦᱮᱸ
ᱱᱚᱣᱟ ᱫᱚ ᱱᱚᱣᱟ ᱫᱚ ᱪᱮᱫ ᱦᱚᱸ ᱵᱟᱝ ᱫᱩᱥᱚᱱᱚᱜ ᱠᱟᱱ ᱛᱟᱵᱤᱱᱟ ᱵᱟᱭᱩᱫᱩᱥᱚᱱ ᱦᱚᱸ ᱵᱟᱝ ᱦᱩᱭᱩᱜ ᱠᱟᱱᱟ ᱪᱮᱫ ᱦᱚᱸ ᱵᱟᱝ ᱢᱚᱸᱡᱽ ᱜᱮ
ᱟᱹᱰᱤ ᱪᱮᱨᱦᱟ ᱟᱫᱚᱧ ᱞᱮᱭ ᱫᱟ ᱚᱲᱟᱜ ᱨᱮ ᱫᱟᱲᱮ ᱫᱟᱲᱮ ᱰᱟᱸᱝᱨᱟ ᱢᱮᱱᱟᱜ ᱠᱤᱱᱟᱹ ᱠᱟᱰᱟ ᱢᱮᱱᱟᱜ ᱠᱤᱱᱟ ᱟᱫᱚ
ᱦᱳᱭ ᱴᱟᱠᱟ ᱯᱩᱭᱥᱟ ᱦᱚᱸ ᱠᱟᱹᱴᱤᱡ ᱥᱚᱧᱪᱚᱭ ᱚᱜ ᱛᱟᱵᱤᱱᱟ
ᱦᱮᱸ ᱦᱮᱸ ᱟᱨ ᱱᱚᱣᱟ ᱫᱚ ᱮᱠᱫᱚᱢ ᱵᱟᱭᱩ ᱫᱷᱩᱥᱚᱱ ᱦᱚᱸ ᱵᱟᱝ ᱦᱩᱭᱩᱜ ᱠᱟᱱᱟ
ᱵᱟᱝ ᱵᱟᱝ ᱵᱟᱝ ᱵᱟᱝ
ᱱᱮᱛᱟᱨ ᱫᱚ ᱡᱷᱚᱛᱚ ᱛᱚ ᱚᱱᱟ ᱠᱚᱫᱚ ᱠᱚ ᱵᱟᱹᱜᱤ ᱠᱮᱜᱼᱟ ᱟᱫᱚ ᱱᱚᱣᱟ ᱠᱚᱦᱚᱸ ᱛᱚ ᱫᱚᱦᱚ ᱫᱚᱨᱠᱟᱨ ᱵᱟᱠᱷᱟᱱ ᱛᱚ ᱟᱫ ᱪᱟᱵᱟᱜᱼᱟ ᱱᱮᱛᱟᱨ ᱡᱮᱱᱟᱨᱮᱥᱚᱱ ᱨᱮᱱ ᱡᱟᱦᱟᱸᱭ ᱜᱤᱫᱽᱨᱟᱹ ᱠᱚ ᱟᱫᱚ ᱵᱟᱠᱚ ᱵᱩᱡᱽ ᱫᱟᱲᱮᱭᱟᱜᱼᱟ ᱡᱮ ᱱᱚᱣᱟ ᱠᱚᱫᱚ ᱪᱮᱫ
ᱵᱟᱠᱚ ᱵᱩᱡ ᱫᱟᱲᱮᱭᱟᱜᱼᱟ ᱦᱳᱭ ᱩᱫᱩᱜ ᱩᱫᱩᱜ ᱠᱚᱦᱚᱸ ᱞᱟᱹᱭ ᱜᱚᱞᱯᱚ ᱠᱚᱦᱚᱸ ᱛᱟᱦᱚᱞᱮ ᱟᱢ ᱡᱮ ᱵᱟᱝ ᱦᱚᱸᱜ ᱱᱚᱣᱟ ᱠᱚ ᱛᱟᱦᱮᱸ ᱠᱟᱱ ᱜᱮᱭᱟ ᱵᱚᱞᱮ
ᱦᱩᱸ ᱦᱩᱸ
ᱦᱮᱸ ᱦᱳᱭ
ᱡᱟᱭᱡᱳᱠ ᱛᱟᱦᱚᱞᱮ ᱠᱟᱹᱢᱤ ᱠᱚᱫᱚ ᱵᱤᱱ ᱫᱟᱲᱮᱭᱟᱜ ᱜᱮᱭᱟ ᱢᱟᱱᱮ ᱛᱚᱞᱟ ᱛᱩᱫ ᱥᱮ ᱛᱚᱞᱟ ᱨᱚᱦᱚᱭ ᱦᱳᱲᱳ ᱤᱨ ᱠᱚ
ᱟᱸ ᱟᱹᱞᱤᱧ ᱫᱚ ᱩᱱᱟᱹᱜ ᱴᱟ ᱫᱚ ᱵᱟᱝ ᱞᱤᱧ ᱫᱟᱲᱮᱭᱟᱜᱼᱟ ᱠᱤᱱᱛᱩ ᱠᱚᱢ ᱠᱚᱢ ᱞᱤᱧ ᱫᱟᱲᱮᱭᱟᱜ ᱜᱮᱭᱟ ᱡᱮ ᱮᱠᱫᱚᱢ ᱵᱟᱝ ᱦᱮᱸ
ᱡᱟᱭ ᱦᱳᱠ ᱚᱱᱟ ᱠᱚ ᱠᱟᱹᱴᱤᱡ ᱠᱟᱹᱴᱤᱡ ᱫᱚ ᱥᱮᱸᱬᱟ ᱫᱚᱨᱠᱟᱨ ᱢᱟᱡᱷᱮᱼᱢᱚᱭᱫᱷᱮ ᱦᱚᱭ ᱛᱚ ᱟᱵᱤᱱᱟᱜ ᱞᱟᱭ ᱵᱮᱨᱟ ᱨᱮ ᱫᱚᱨᱠᱟᱨ ᱦᱚᱸ ᱯᱟᱲᱟᱣ ᱫᱟᱲᱭᱟᱜᱼᱟ ᱦᱮᱸ ᱥᱮ ᱵᱟᱝ
ᱫᱚᱨᱠᱟᱨ ᱫᱚᱨᱠᱟᱨ ᱯᱟᱲᱟᱣ ᱢᱟᱱᱮ ᱯᱟᱲᱦᱟᱣ ᱢᱟᱱᱮ ᱯᱟᱲᱦᱟᱣ ᱦᱚᱸ ᱪᱮᱫ ᱦᱚᱸᱜᱼᱚᱭ ᱡᱮ ᱯᱟᱲᱦᱟᱜ ᱠᱟᱱᱟᱞᱤᱧ ᱯᱟᱲᱦᱟᱣ ᱛᱮᱛᱚ ᱠᱚᱱᱳ ᱛᱚ ᱵᱟᱹᱱᱩᱜᱼᱟ ᱡᱮ ᱡᱟᱸᱦᱟᱱᱟᱜ ᱟᱹᱞᱤᱧ ᱦᱩᱭᱩᱜ ᱜᱮ ᱛᱟᱞᱤᱧᱟ ᱵᱚᱞᱮ ᱢᱟᱱᱮ ᱟᱨ ᱡᱩᱫᱤ ᱛᱚᱠᱷᱚᱱ ᱦᱚᱸ ᱵᱟᱝ ᱦᱩᱭᱩᱜ ᱛᱟᱹᱤᱧᱟ ᱠᱟᱹᱢᱤ ᱠᱚᱦᱚᱸ ᱡᱩᱫᱤ ᱵᱟᱝ ᱞᱤᱧ ᱫᱟᱲᱮᱭᱟᱜᱼᱟ ᱟᱹᱰᱤ ᱴᱟ ᱞᱤᱧ ᱦᱟᱞᱮ ᱰᱟᱞᱮᱜᱼᱟ ᱥᱮ ᱛᱚᱠᱷᱚᱱ ᱫᱚ ᱟᱫᱚ ᱚᱱᱟ ᱛᱮᱜᱮ ᱡᱚᱛᱚ ᱟᱜ ᱥᱮᱸᱬᱟ ᱠᱟᱜ ᱜᱮ ᱵᱷᱟᱜᱮᱭᱟ
ᱪᱤᱠᱟᱹᱭ ᱟᱵᱤᱱ
ᱦᱮᱸ
ᱦᱟᱞᱮ ᱰᱟᱞᱮ ᱢᱟᱱᱮ ᱵᱟᱵᱤᱱ ᱵᱩᱡᱷᱟᱹᱣ ᱫᱟᱲᱮᱭᱟᱜᱼᱟ ᱪᱮᱫ ᱵᱤᱱ ᱪᱤᱠᱟᱹᱭᱟ
ᱚ ᱦᱩᱸ ᱦᱩᱸ ᱛᱚ
ᱡᱟᱭ ᱦᱳᱠ
ᱟᱯᱮ ᱥᱮᱫ ᱫᱚ ᱪᱮᱫ ᱠᱚ ᱪᱮᱫ ᱠᱚ ᱪᱟᱥ ᱵᱟᱲᱟ ᱦᱩᱭᱩᱜ ᱜᱮᱭᱟ ᱢᱟᱱᱮ
ᱟᱞᱮ ᱥᱮᱫ ᱟᱞᱮ ᱥᱮᱫ ᱫᱚ ᱦᱩᱲᱩ ᱵᱟᱫᱮ ᱛᱚ ᱪᱟᱥᱮᱜ ᱜᱮ ᱜᱩᱦᱩᱢ ᱡᱚᱸᱰᱨᱟ ᱵᱟᱡᱽᱲᱟ ᱛᱟᱨᱯᱚᱨ ᱟᱨᱚ ᱮᱢᱟᱱ ᱛᱮᱭᱟᱜ ᱦᱮᱸ ᱛᱩᱨᱢᱩᱡᱽ ᱥᱚᱥᱟ ᱟᱹᱰᱤ ᱠᱤᱪᱷᱩ ᱟᱨᱠᱤ
ᱟᱹᱰᱤ ᱠᱤᱪᱷᱩ ᱵᱟᱝ ᱟᱪᱪᱷᱟ ᱟᱪᱪᱷᱟ ᱟᱪᱪᱷᱟ ᱦᱳᱭ ᱟᱞᱮ ᱥᱮᱫ ᱦᱚᱸ ᱦᱩᱭ ᱫᱚ ᱦᱩᱭᱩᱜ ᱜᱮᱭᱟ ᱟᱫᱚ ᱩᱱᱟᱹᱜ ᱩᱱᱟᱹᱜ-ᱴᱟ ᱫᱚ ᱵᱟᱝ ᱦᱩᱭᱩᱜᱼᱟ ᱠᱟᱨᱚᱱ ᱟᱞᱮ ᱫᱚ ᱠᱟᱹᱴᱤᱡ ᱫᱟᱜ ᱨᱮᱱᱟᱜ ᱯᱨᱚᱵᱞᱮᱢ ᱛᱟᱞᱮ ᱢᱮᱱᱟᱜ ᱜᱮ ᱛᱟᱞᱮᱭᱟ ᱟᱹᱰᱤ ᱜᱟᱱ ᱜᱮ